ᱦᱮᱞᱳ᱾
ᱦᱮᱸ ᱡᱚᱦᱟᱨ ᱜᱮ ᱜᱚᱝᱠᱮ᱾
ᱮᱸ ᱦᱮᱸ ᱡᱚᱦᱟᱨ ᱜᱮ ᱛᱟᱦᱞᱮ ᱪᱮᱫ ᱞᱮᱠᱟ ᱢᱮᱱᱟᱜ ᱵᱤᱱᱟ?
ᱪᱮᱜ ᱞᱮᱠᱟ ᱵᱚᱞᱛᱮ ᱱᱚᱣᱟ ᱡᱟᱹᱯᱩᱫ ᱫᱤᱱ ᱨᱮ ᱠᱟᱹᱴᱤᱡ ᱞᱚᱦᱚᱫ ᱵᱟᱲᱟ ᱦᱩᱭ ᱞᱮᱱᱟ ᱚᱱᱟᱜᱮ ᱨᱩᱣᱟᱹᱼᱼ ᱨᱩᱣᱟᱹ ᱦᱟᱹᱥᱩ ᱠᱟᱹᱴᱤᱡ ᱡᱚᱴᱟᱣ ᱞᱮᱱᱟ ᱟᱫᱚ ᱨᱟᱱ-ᱴᱟᱱ ᱠᱚ ᱟᱹᱜᱩ ᱠᱟᱛᱮᱜ ᱱᱮᱛᱟᱨ ᱫᱚ ᱵᱮᱥ ᱵᱟᱲᱟ ᱜᱮ᱾
ᱟᱪᱪᱷᱟ ᱟᱪᱪᱷᱟ ᱟᱪᱪᱷᱟ ᱪᱟᱦ, ᱟᱹᱞᱤᱧ ᱦᱚᱸ ᱱᱟᱯᱟᱭ ᱫᱚ ᱱᱟᱯᱟᱭ ᱜᱮ ᱢᱮᱱᱟᱜ ᱞᱤᱧᱟᱹ ᱟᱨᱠᱤ ᱟᱫᱚ ᱱᱚᱝᱠᱟ ᱟᱹᱞᱤᱧ ᱦᱚᱸ ᱞᱚᱦᱚᱫᱼᱼ ᱫᱩᱞᱤᱧ ᱞᱚᱦᱚᱜ ᱵᱟᱲᱟᱜ ᱠᱟᱱ ᱜᱮᱭᱟ ᱟᱨᱠᱤ ᱟᱫᱚ ᱱᱚᱝᱠᱟ ᱨᱩᱣᱟᱹ ᱫᱚ ᱨᱩᱣᱟᱹ ᱫᱚ ᱟᱹᱣᱨᱤ ᱟᱹᱣᱨᱤ ᱞᱤᱧ ᱨᱩᱣᱟᱹᱜᱼᱟ ᱟᱨᱠᱤ᱾
ᱦᱟᱸ ᱦᱟᱸ ᱡᱟᱯᱩᱫ ᱫᱤᱱ ᱛᱚ᱾
ᱦᱳᱭ ᱦᱳᱭ ᱦᱚᱭ,
ᱟᱫᱚ ᱦᱩᱭᱩᱜ ᱜᱮᱭᱟ ᱚᱥᱩᱵᱤᱫᱷᱟ ᱫᱚ᱾
ᱦᱮᱸ ᱛᱟᱦᱞᱮ ᱜᱚᱝᱠᱮ ᱪᱟᱥ-ᱵᱟᱥ ᱫᱚ ᱯᱩᱨᱟᱹᱣ ᱜᱚᱫ ᱟᱠᱟᱱᱟ ᱥᱮ ᱟᱹᱣᱨᱤᱭᱟᱜ-ᱟ?
ᱵᱟᱝ ᱵᱟᱝ ᱪᱟᱥ-ᱵᱟᱥ ᱫᱚ ᱫᱮᱨᱤ ᱜᱮᱭᱟ ᱮᱠᱷᱚᱱ ᱛᱚᱞᱟ ᱮᱭᱛᱚ ᱦᱟᱨᱟᱜ ᱠᱟᱱᱟ, ᱚᱱᱟ ᱛᱩᱫ ᱵᱟᱲᱟ ᱠᱟᱛᱮ ᱦᱟᱸᱜ ᱨᱚᱦᱚᱭ ᱦᱩᱭᱩᱜ-ᱟ᱾
ᱚ ᱢᱟᱱᱮ ᱟᱨᱟᱢᱵᱚ ᱜᱮ ᱟᱹᱣᱨᱤ ᱵᱤᱱ ᱟᱨᱟᱢᱵᱚᱭᱟ ᱥᱮ ᱪᱮᱫ?
ᱟᱹᱣᱨᱤ ᱟᱹᱣᱨᱤᱭᱟ, ᱟᱹᱵᱤᱱᱟᱜ ᱚᱱᱛᱮ ᱫᱚ ᱪᱮᱫ ᱞᱮᱠᱟ?
ᱟᱹᱞᱤᱧ ᱫᱚ ᱱᱚᱝᱠᱟ ᱟᱨᱟᱢᱵᱚ ᱫᱚ ᱟᱨᱟᱢᱵᱚ ᱦᱩᱭ ᱠᱟᱱᱟ ᱟᱫᱚ ᱜᱚᱴᱟ ᱟᱹᱣᱨᱤ ᱫᱟᱜᱚᱜ-ᱟ ᱛᱚ᱾ ᱛᱟᱦᱞᱮ ᱱᱚᱝᱠᱟ ᱵᱟᱹᱭᱦᱟᱹᱲ ᱠᱚᱥᱮᱫ ᱫᱚ ᱦᱩᱭ ᱜᱚᱫ ᱠᱟᱱᱟ᱾ ᱟᱨ ᱜᱷᱩᱴᱩ ᱠᱚᱥᱮᱜ ᱫᱚ ᱢᱚᱱᱮ ᱦᱩᱭᱩᱜ ᱠᱟᱱᱟ ᱫᱟᱜ ᱞᱮᱱᱠᱷᱟᱱ ᱟᱫᱚ ᱯᱩᱨᱟᱹᱜ-ᱟ ᱟᱨᱠᱤ᱾
ᱟᱪᱪᱷᱟ ᱟᱪᱪᱷᱟ ᱛᱟᱦᱞᱮ ᱚᱲᱟᱜ ᱦᱚᱲ ᱠᱚᱫᱚ ᱱᱟᱯᱟᱭ ᱵᱟᱲᱟ ᱜᱮᱛᱚ?
ᱚᱲᱟᱜ ᱦᱚᱲ ᱠᱚ ᱡᱚᱛᱚ ᱜᱮ ᱱᱤᱛᱚᱜ ᱫᱚ ᱱᱟᱯᱟᱭ ᱜᱮ ᱢᱮᱱᱟᱜ ᱠᱚᱣᱟ ᱟᱫᱚ ᱱᱤᱛᱚᱜ ᱫᱚ ᱪᱟᱥ ᱠᱟᱹᱢᱤ ᱨᱮ ᱠᱩᱨᱩᱢᱩᱴᱩ ᱠᱚ ᱫᱷᱩᱨᱟᱹᱣ ᱠᱟᱱᱟ ᱛᱚ᱾ ᱟᱫᱚ ᱱᱤᱝᱠᱟᱹ ᱱᱟᱯᱟᱭ ᱫᱚᱠᱚ ᱱᱟᱯᱟᱭ ᱜᱮᱭᱟ ᱟᱨᱠᱤ, ᱛᱟᱦᱞᱮ ᱟᱵᱤᱱ ᱨᱮᱱ ᱚᱲᱟᱜ ᱦᱚᱲ ᱠᱚᱫᱚ ᱪᱮᱜ ᱞᱮᱠᱟ ᱱᱟᱯᱟᱭ ᱜᱮᱭᱟ ᱠᱚ?
ᱦᱮᱸ ᱡᱟᱦᱟᱸ ᱞᱮᱠᱟᱵᱤᱱ ᱞᱟᱹᱭ ᱠᱮᱫᱟ ᱪᱟᱥ-ᱵᱟᱥ ᱠᱚᱨᱮ ᱜᱮ ᱦᱟᱸᱜ ᱞᱟᱜᱟᱣ ᱠᱟᱱᱟ ᱠᱚ᱾ ᱦᱩᱸ, ᱦᱮᱸ ᱟᱫᱚ᱾ ᱦᱮᱸ ᱚᱱᱟᱜᱮ ᱟᱫᱚ ᱥᱮᱛᱟᱜ ᱠᱷᱚᱱ ᱜᱮᱠᱚ ᱪᱟᱞᱟᱜ ᱠᱟᱱᱟ ᱟᱭᱩᱵ ᱛᱮᱠᱚ ᱨᱩᱣᱟᱹᱲ ᱠᱟᱱᱟ ᱥᱮ ᱠᱟᱹᱴᱤᱡ᱾
ᱞᱟᱸᱜᱟ ᱦᱟᱨᱠᱮᱛ ᱫᱚ ᱵᱩᱡᱷᱟᱹᱜ ᱜᱮᱭᱟ᱾
ᱦᱳᱭ ᱦᱳᱭ ᱦᱳᱭ ᱦᱳᱭ᱾
ᱟᱫᱚ ᱟᱞᱮ ᱚᱱᱛᱮ ᱢᱟ ᱮᱛᱚᱦᱚᱵ ᱫᱚ ᱟᱹᱣᱨᱤ ᱮᱛᱚᱦᱚᱵᱚᱜ-ᱟ ᱟᱫᱚ ᱵᱟᱦᱨᱮ ᱥᱮᱜ ᱠᱚ ᱥᱮᱱᱚᱜ ᱠᱟᱱᱟ ᱥᱮ ᱚᱱᱟ ᱠᱷᱟᱹᱛᱤᱨ᱾
ᱦᱳᱭ ᱦᱳᱭ ᱦᱳᱭ᱾ ᱟᱪᱪᱷᱟ ᱢᱟᱱᱮ ᱱᱤᱝᱠᱟᱹ ᱱᱤᱡᱮᱨᱟᱜ ᱠᱟᱹᱢᱤ ᱟᱹᱣᱨᱤ ᱦᱩᱭ ᱯᱚᱨᱡᱚᱱᱛᱚ᱾ ᱟᱫᱚ ᱮᱴᱟᱜ ᱦᱚᱲᱟᱜ ᱠᱚ ᱠᱟᱹᱴᱤᱡ ᱠᱚ ᱤᱭᱟᱹ ᱜᱚᱲᱚ ᱵᱟᱲᱟᱣᱟᱠᱚ ᱠᱟᱱᱟ ᱵᱟᱝ? ᱟᱪᱪᱷᱟ, ᱛᱟᱦᱞᱮ ᱜᱚᱝᱠᱮ ᱛᱤᱦᱤᱧ ᱟᱵᱚᱣᱟᱜ ᱫᱚ ᱪᱮᱫᱞᱮᱠᱟ ᱢᱟᱱᱮ? ᱛᱤᱦᱤᱧ ᱫᱚ ᱫᱟᱜ ᱡᱚᱨᱚᱜ, ᱫᱟᱜ ᱡᱚᱨᱚᱜ ᱠᱟᱱᱟ ᱥᱮ ᱱᱚᱝᱠᱟ ᱥᱤᱛᱩᱝ ᱠᱟᱫᱟᱭ?
ᱛᱮᱦᱮᱧ ᱫᱚ ᱦᱟᱸᱜ ᱫᱟᱜ ᱫᱚ ᱵᱟᱝᱟ ᱥᱤᱛᱩᱝ ᱫᱚ ᱥᱤᱛᱩᱝ ᱠᱟᱜ ᱜᱮᱭᱟᱭ᱾ ᱦᱚᱞᱟ ᱥᱮᱛᱟᱜ ᱜᱮ ᱠᱟᱹᱴᱤᱡ ᱫᱟᱜ ᱫᱚ ᱫᱟᱜ ᱡᱚᱨᱚ ᱞᱮᱱ ᱜᱮᱭᱟ, ᱛᱟᱨᱯᱚᱨ ᱥᱮᱛᱟᱜ ᱯᱚᱨᱮ ᱛᱤᱠᱤᱱ ᱠᱷᱚᱱᱟᱜ ᱫᱚ ᱦᱟᱸᱜ ᱫᱟᱜ ᱫᱚ ᱵᱟᱭ ᱡᱚᱨᱚ ᱠᱟᱜ-ᱟ ᱦᱚᱞᱟ ᱠᱷᱚᱱ᱾ ᱛᱮᱦᱮᱧ ᱦᱚᱸ
ᱟᱪᱪᱷᱟ ᱟᱪᱪᱷᱟ ᱟᱪᱪᱷᱟ, ᱦᱮᱸ ᱦᱮᱸ ᱦᱮᱸ᱾
ᱦᱮᱸ, ᱚᱱᱛᱮ ᱫᱚ ᱪᱮᱫ ᱞᱮᱠᱟ ᱟᱵᱦᱟᱣᱟ?
ᱦᱮᱸ ᱛᱤᱦᱤᱧ ᱢᱟᱱᱮ ᱥᱮᱛᱟᱜ ᱵᱮᱲᱟ ᱠᱟᱹᱴᱤᱡ ᱵᱷᱳᱨ ᱵᱷᱳᱨ ᱛᱮ ᱚᱝᱠᱟ ᱴᱤᱯᱤᱠ ᱴᱟᱯᱟᱠᱮ ᱡᱚᱨᱚ ᱵᱟᱲᱟᱭᱮᱫ ᱛᱟᱸᱦᱮᱱ ᱟᱨᱠᱤ᱾ ᱟᱫᱚ ᱱᱤᱛᱳᱜ ᱡᱚᱠᱷᱚᱱ ᱜᱮ ᱵᱮᱲᱟᱭᱱᱟ ᱟᱨᱠᱤ᱾ ᱛᱟᱦᱞᱮ ᱟᱫᱚ ᱟᱸᱻ ᱚᱱᱠᱟ ᱥᱤᱛᱩᱝ ᱫᱚᱭ ᱥᱤᱛᱩᱝ ᱠᱟᱫ ᱜᱮᱭᱟ ᱱᱤᱛᱳᱜ ᱦᱚᱸ᱾
ᱚ ᱟᱪᱪᱷᱟ ᱟᱪᱪᱷᱟ, ᱟᱹᱵᱤᱱ ᱫᱚ ᱛᱟᱦᱞᱮ ᱚᱠᱟ ᱫᱤᱥᱚᱢ ᱵᱤᱱ ᱯᱟᱲᱟᱜ ᱠᱟᱱᱟ?
ᱟᱹᱞᱤᱧ ᱫᱚ ᱱᱚᱣᱟ ᱛᱩᱝ ᱫᱤᱥᱚᱢ ᱞᱤᱧ ᱯᱟᱲᱟᱜ ᱠᱟᱱᱟ ᱜᱚᱝᱠᱮ᱾ ᱢᱟᱨᱟᱝ ᱛᱩᱝ ᱦᱩᱰᱤᱧ ᱛᱩᱝ ᱢᱮᱱᱟᱜ-ᱟ ᱛᱚ᱾
ᱦᱩᱸ ᱦᱩᱸ, ᱟᱫᱚ ᱚᱱᱟ ᱫᱚ ᱦᱟᱸᱜ ᱵᱟᱹᱞᱤᱧ ᱟᱸᱡᱚᱢ ᱠᱟᱫᱟ᱾
ᱟᱪᱪᱷᱟ ᱟᱪᱪᱷᱟ᱾
ᱟᱹᱞᱤᱧ ᱫᱚ ᱦᱟᱸᱜ ᱱᱟᱢᱟᱞ ᱫᱤᱥᱚᱢ᱾ ᱟᱹᱞᱤᱧ ᱫᱚ ᱱᱟᱢᱟᱞ ᱫᱤᱥᱚᱢ ᱞᱤᱧ ᱯᱟᱲᱟᱜ ᱠᱟᱱᱟ ᱦᱩᱸ ᱦᱩᱸ᱾
ᱦᱮᱸ ᱦᱮᱸ ᱦᱮᱸ, ᱛᱟᱦᱚᱞᱮ ᱜᱚᱝᱠᱮ ᱟᱯᱮ ᱥᱮᱫ ᱫᱚ ᱮᱠᱫᱚᱢ ᱵᱤᱨ ᱠᱚᱫᱚ ᱮᱠᱟᱞ ᱜᱮ ᱵᱟᱹᱱᱩᱜ-ᱟ ᱥᱮ ᱪᱮᱫ?
ᱵᱟᱝ ᱵᱟᱝ ᱮᱠᱫᱚᱢ ᱵᱟᱹᱱᱩᱜ-ᱟ ᱠᱟᱹᱴᱤᱡ ᱥᱟᱜᱤᱧ ᱧᱚᱜ ᱨᱮ ᱢᱮᱱᱟᱜ-ᱟ᱾ ᱚᱸᱰᱮ ᱜᱮ ᱥᱮᱱ ᱵᱟᱲᱟ ᱦᱩᱭᱩᱜ ᱜᱮᱭᱟ ᱥᱟᱠᱨᱟᱛ ᱨᱮᱱᱟᱜ ᱡᱟᱦᱟᱸ ᱥᱟᱠᱟᱢ ᱠᱚ ᱟᱹᱜᱩ ᱦᱚ ᱚᱸᱰᱮ ᱜᱮ᱾
ᱦᱳᱭ ᱦᱳᱭ, ᱦᱮᱸ ᱟᱫᱚ ᱥᱟᱨᱡᱚᱢ ᱥᱟᱠᱟᱢ ᱛᱚ ᱞᱟᱜᱟᱜ ᱜᱮᱭᱟ ᱥᱟᱠᱨᱟᱛ ᱠᱚᱨᱮ ᱫᱚ᱾ ᱯᱟᱛᱲᱟ ᱯᱤᱴᱷᱟᱹ ᱞᱟᱹᱜᱤᱫ ᱦᱮᱸ ᱥᱮ ᱵᱟᱝ? ᱦᱮᱸ ᱦᱮᱸ ᱛᱟᱦᱚᱞᱮ ᱚᱱᱮ ᱚᱱᱟ ᱵᱤᱨ ᱠᱷᱚᱱᱟᱜ ᱜᱮᱯᱮ ᱟᱹᱜᱩ ᱵᱟᱲᱟᱭᱟ ᱟᱨᱠᱤ ᱛᱟᱦᱚᱞᱮ ᱜᱚᱝᱠᱮ ᱢᱟᱱᱮ ᱮᱠᱫᱚᱢ ᱱᱟᱢᱟᱞ ᱫᱤᱥᱚᱢ ᱫᱤᱥᱚᱢ ᱵᱤᱱ ᱞᱟᱹᱭ ᱮᱫᱟ ᱛᱟᱦᱚᱞᱮ ᱮᱠᱫᱚᱢ ᱚᱛ ᱠᱚᱫᱚ ᱟᱹᱰᱤ ᱥᱚᱢᱟᱱ ᱜᱮᱭᱟ ᱟᱯᱮ ᱥᱮᱫ ᱫᱚ ᱵᱟᱝ᱾
ᱦᱮᱸ ᱟᱞᱮ ᱚᱱᱛᱮ ᱫᱚ ᱥᱚᱢᱟᱱ ᱜᱮᱭᱟ᱾
ᱦᱮᱸ ᱦᱮᱸ ᱟᱫᱚ ᱱᱚᱝᱠᱟ ᱫᱟᱜ ᱡᱟᱹᱲᱤ ᱠᱚ ᱦᱩᱭ ᱞᱮᱱᱠᱷᱟᱱ ᱮᱠᱫᱚᱢ ᱜᱚᱴᱟ ᱵᱟᱹᱭᱦᱟᱹᱲ ᱜᱮ ᱢᱤᱫ ᱥᱟᱶᱛᱮ ᱫᱟᱜᱚᱜᱼᱟ ᱥᱮ ᱪᱮᱫ?
ᱦᱮᱸ ᱢᱤᱫ ᱥᱟᱶᱛᱮ ᱡᱷᱚᱛᱚ ᱰᱩᱵᱩᱡᱽ ᱪᱟᱵᱟᱜᱼᱟ᱾
ᱟᱪᱪᱷᱟ ᱟᱪᱪᱷᱟ ᱟᱨ ᱱᱚᱝᱠᱟ ᱫᱟᱜ ᱡᱟᱹᱲᱤ ᱦᱮᱸ ᱦᱮᱸ, ᱟᱫᱚ ᱱᱚᱝᱠᱟ ᱫᱟᱜ ᱡᱟᱹᱲᱤ ᱠᱚ ᱡᱩᱫᱤ ᱚᱵᱷᱟᱵᱚᱜᱼᱟ ᱛᱟᱦᱚᱞᱮ ᱱᱚᱝᱠᱟ ᱢᱤᱱᱤ ᱠᱚᱨᱮᱱᱟᱜ ᱦᱚᱸ ᱵᱮᱵᱚᱥᱛᱷᱟ ᱢᱮᱱᱟᱜ ᱛᱟᱯᱮᱭᱟ ᱟᱯᱮ ᱥᱮᱫ ᱫᱚ ᱵᱟᱝ?
ᱦᱮᱸ ᱟᱞᱮ ᱥᱮᱫ ᱫᱚ ᱢᱤᱱᱤ ᱢᱮᱱᱟᱜᱼᱟ, ᱟᱯᱮ ᱚᱱᱛᱮ ᱫᱚ ᱵᱟᱹᱱᱩᱜᱼᱟ?
ᱵᱟ ᱮᱠᱫᱚᱢ ᱟᱞᱤᱧ ᱫᱚ ᱢᱟᱱᱮ ᱢᱟᱨᱟᱝ ᱛᱩᱝ ᱞᱤᱧ ᱯᱟᱲᱟᱜ ᱠᱟᱱᱟ ᱛᱚ ᱮᱠᱫᱚᱢ, ᱢᱟᱱᱮ ᱮᱠᱫᱚᱢ ᱠᱷᱟᱥ ᱵᱩᱨᱩ ᱫᱤᱥᱚᱢ ᱟᱨᱠᱤ ᱱᱚᱣᱟ ᱠᱚᱨᱮ ᱫᱚ ᱵᱩᱨᱩ ᱠᱚ ᱢᱮᱱᱟᱜᱼᱟ ᱰᱩᱝᱨᱤ ᱠᱚ ᱢᱮᱱᱟᱜᱼᱟ᱾ ᱟᱫᱚ ᱱᱚᱝᱠᱟ ᱛᱟᱲᱟᱣ ᱨᱮᱦᱚᱸᱵᱤᱱ ᱟᱫᱚ ᱫᱟᱜ ᱫᱚ ᱵᱟᱹᱵᱤᱱ ᱧᱟᱢᱟ ᱟᱨᱠᱤ᱾
ᱛᱟᱦᱚᱞᱮ ᱚᱱᱛᱮ ᱪᱟᱥᱵᱟᱥ ᱠᱚᱫᱚ ᱪᱮᱫ ᱠᱚ ᱪᱟᱥᱵᱟᱥ ᱜᱮᱭᱟᱵᱤᱱ?
ᱟᱫᱚ ᱪᱟᱥᱵᱟᱥ ᱫᱚ ᱱᱤᱝᱠᱟᱹ ᱥᱤᱡᱤᱱ ᱨᱮᱜᱮ ᱪᱟᱥᱵᱟᱥ ᱦᱩᱭᱩᱜ-ᱟ᱾ ᱦᱩᱲᱩ ᱥᱤᱡᱤᱱ ᱫᱚ ᱦᱩᱲᱩ ᱥᱤᱡᱤᱱ ᱜᱮ ᱪᱟᱥᱵᱟᱥ ᱦᱩᱭᱩᱜᱼᱟ ᱫᱷᱚᱨᱚᱱ ᱨᱮᱫᱚ ᱦᱩᱲᱩ ᱠᱚᱦᱚᱸ ᱪᱟᱥ ᱫᱚ ᱦᱩᱭᱩᱜ ᱜᱮᱭᱟ ᱵᱟᱝ ᱫᱚ ᱵᱟᱝ᱾ ᱟᱫᱚ ᱱᱤᱡᱮᱨᱟᱜ ᱫᱚ ᱚᱱᱠᱟᱱ ᱡᱟᱭᱜᱟ ᱵᱟᱹᱱᱩᱜ ᱟ ᱛᱚ ᱵᱟᱹᱭᱦᱟᱹᱲ ᱠᱚᱫᱚ ᱵᱟᱹᱱᱩᱜᱼᱟ ᱛᱟᱦᱚᱞᱮ ᱚᱱᱠᱟ ᱰᱩᱝᱨᱤ ᱯᱩᱝᱨᱤ ᱡᱟᱭᱜᱟ ᱠᱟᱱᱟ ᱛᱚ ᱟᱫᱚ ᱱᱚᱝᱠᱟ ᱫᱷᱚᱨᱚᱱ ᱠᱚᱨᱮ ᱫᱚ ᱵᱟᱝ ᱦᱩᱭᱩᱜ ᱜᱮᱭᱟ ᱟᱨᱠᱤ᱾
ᱚ ᱟᱫᱚ ᱥᱚᱵᱡᱤ ᱠᱚᱫᱚ ᱵᱤᱱ ᱪᱟᱥ ᱜᱮᱭᱟ ᱥᱮ ᱵᱟᱝ ᱛᱟᱦᱚᱞᱮ?
ᱦᱮᱸ ᱥᱚᱵᱡᱤ ᱠᱚᱦᱚᱸ ᱪᱟᱥ ᱵᱟᱲᱟ ᱜᱮ ᱦᱩᱭᱩᱜᱼᱟ ᱟᱫᱚ ᱱᱚᱣᱟ ᱫᱚ ᱢᱟᱱᱮ ᱥᱮᱭ ᱨᱚᱠᱚᱢ ᱡᱮᱢᱚᱱ ᱟᱯᱮ ᱥᱮᱫ ᱫᱚ ᱟᱹᱞᱩ ᱠᱚ ᱦᱩᱭᱩᱜᱼᱟ ᱵᱟᱝ ᱫᱚᱢᱮ ᱜᱮ,
ᱵᱟᱝ ᱵᱟᱝ ᱟᱞᱮ ᱚᱱᱛᱮ ᱫᱚ ᱟᱞᱩ ᱫᱚ ᱵᱟᱝ ᱜᱮ, ᱟᱫᱚ ᱥᱚᱵᱽᱡᱤ ᱟᱨ ᱦᱩᱲᱩ ᱛᱮᱜᱮ ᱟᱞᱮ ᱫᱚ ᱪᱟᱥ ᱜᱮᱭᱟᱞᱮ ᱚᱱᱟ ᱠᱚ ᱛᱮᱜᱮ ᱠᱟᱹᱣᱰᱤ ᱫᱚᱞᱮ ᱟᱨᱡᱟᱣ ᱜᱤᱭᱟ᱾
ᱟᱫᱚ ᱱᱚᱛᱮ ᱫᱚ ᱡᱮᱢᱚᱱ ᱥᱚᱵᱽᱡᱤ ᱠᱚᱦᱚᱸ ᱦᱩᱭᱩᱜᱼᱟ ᱟᱨᱠᱤ ᱤᱭᱟᱹ ᱡᱮᱢᱚᱱ ᱟᱹᱞᱩ ᱠᱚᱫᱚ ᱠᱟᱹᱴᱤᱡ ᱠᱟᱹᱴᱤᱡ ᱞᱮ ᱪᱟᱥ ᱵᱟᱲᱟᱭᱟ᱾ ᱟᱨ ᱵᱮᱸᱜᱟᱲ ᱯᱷᱮᱜᱟᱲ ᱚᱸᱱᱮ ᱚᱱᱟ ᱯᱚᱴᱚᱞ ᱠᱚ ᱠᱟᱞᱞᱟ ᱠᱚᱞᱮ ᱪᱟᱥ ᱵᱟᱲᱟᱭ ᱜᱮᱭᱟ ᱱᱚᱝᱠᱟ ᱪᱟᱥ ᱟᱵᱟᱫᱽ ᱫᱚ ᱦᱩᱭ ᱫᱚ ᱦᱩᱭᱳᱜ ᱜᱮᱭᱟ᱾
ᱛᱟᱦᱞᱮ ᱚᱱᱟ ᱪᱟᱥ ᱠᱚᱫᱚ ᱥᱩᱫᱩ ᱚᱲᱟᱜ ᱞᱟᱹᱜᱤᱫ ᱜᱮᱥᱮ ᱵᱟᱡᱟᱨ ᱠᱚᱨᱮ ᱟᱠᱷᱨᱤᱧ ᱦᱚᱸ?
ᱦᱮᱸ ᱟᱫᱚ ᱜᱚᱢᱠᱮ ᱟᱞᱮ ᱥᱮᱫ ᱫᱚ ᱱᱤᱝᱠᱟᱹ ᱦᱟᱴ ᱵᱟᱡᱟᱨ ᱦᱚᱸ ᱫᱚᱢᱮ ᱮᱠᱴᱟ ᱠᱷᱩᱵ ᱮᱠᱴᱟ ᱫᱚ ᱵᱟᱝ ᱦᱩᱭᱩᱜ-ᱟ᱾ ᱛᱟᱦᱚᱞᱮ ᱚᱲᱟᱜ ᱠᱚ ᱡᱚᱢ ᱞᱟᱹᱜᱤᱫ ᱫᱚ ᱫᱚᱨᱠᱟᱨᱚᱜ ᱜᱮᱭᱟ ᱟᱨ ᱱᱚᱝᱠᱟ ᱴᱩᱠ ᱴᱟᱠ ᱚᱱᱟ ᱵᱟᱡᱟᱨ ᱠᱚ ᱪᱟᱞᱟᱣ ᱵᱟᱲᱟᱜ ᱦᱩᱭᱩᱜ ᱜᱮᱭᱟ ᱥᱮᱛᱟᱜ ᱨᱮ ᱫᱮᱱ ᱛᱟᱦᱚᱞᱮᱧ ᱤᱫᱤ ᱛᱟᱨᱟ ᱤᱫᱤ ᱛᱚᱨᱟ ᱠᱟᱜ-ᱟ ᱟᱫᱚ ᱚᱱᱮ ᱚᱱᱠᱟ ᱠᱟᱛᱮᱫ ᱪᱟᱥ ᱦᱩᱭᱩᱜ-ᱟ ᱟᱨᱠᱤ᱾
ᱚ ᱟᱞᱮ ᱥᱮᱫ ᱫᱚ ᱦᱩᱲᱩ ᱦᱚᱸᱞᱮ ᱪᱟᱥ ᱜᱮᱭᱟ ᱦᱮᱸ ᱦᱩᱲᱩ ᱦᱚᱸᱞᱮ ᱪᱟᱥ ᱜᱮᱭᱟ ᱟᱨ ᱥᱚᱵᱡᱤ ᱦᱚᱞᱮ ᱪᱟᱥ ᱜᱮᱭᱟ ᱵᱟᱱᱟᱨ ᱛᱮᱜᱮ
ᱦᱮᱸ ᱟᱨ ᱥᱚᱵᱡᱤ ᱛᱮᱫᱚ ᱛᱟᱦᱚᱞᱮ ᱵᱷᱟᱜᱤ ᱜᱮ ᱠᱟᱹᱣᱰᱤ ᱠᱚᱯᱮ ᱮᱸ ᱨᱳᱡᱽᱜᱟᱨ ᱜᱮᱭᱟ ᱵᱟᱝ
ᱦᱮᱸ ᱦᱮᱸ ᱛᱚᱵᱮ ᱟᱞᱮ ᱫᱚ ᱦᱟᱸᱜ ᱩᱱᱟᱹᱜ ᱫᱚ ᱵᱟᱞᱮ ᱪᱟᱥ ᱜᱮᱭᱟ ᱢᱚᱴᱟᱢᱩᱴᱤ ᱟᱞᱮ ᱚᱱᱛᱮ ᱫᱚ ᱦᱟᱸᱜ ᱥᱚᱵᱽᱡᱤ ᱠᱚᱦᱚᱸ ᱠᱚ ᱪᱟᱥ ᱜᱮᱭᱟ ᱡᱟᱹᱥᱛᱤ ᱧᱚᱜ ᱜᱮ
ᱟᱪᱪᱷᱟ ᱟᱪᱪᱷᱟ ᱟᱪᱪᱷᱟ ᱟᱫᱚ ᱟᱹᱵᱤᱱᱟᱜ ᱫᱚ ᱚᱱᱠᱟᱱᱟᱜ ᱦᱳᱭᱛᱳ ᱡᱟᱭᱜᱟ ᱠᱚ ᱵᱟᱹᱱᱩᱜ-ᱟ ᱥᱮ ᱚᱱᱠᱟ ᱡᱟᱭᱜᱟ ᱠᱚᱫᱚ ᱢᱮᱱᱟᱜ ᱛᱟᱵᱤᱱᱟ ᱛᱚ ᱟᱫᱚ ᱵᱟᱵᱤᱱ ᱪᱟᱥ ᱵᱟᱲᱟᱭ ᱜᱮᱭᱟ
ᱦᱮᱸ ᱡᱟᱭᱜᱟ ᱫᱚ ᱦᱟᱸᱜ ᱩᱱᱟᱹᱜ ᱵᱟᱹᱱᱩᱜ-ᱟ ᱟᱫᱚ ᱦᱩᱲᱩ ᱛᱮᱜᱮ ᱡᱟ ᱦᱩᱭᱩᱜ ᱠᱟᱱᱟ ᱚᱱᱟᱜᱮ ᱵᱟᱠᱷᱟᱱ ᱫᱚ ᱵᱷᱟᱜᱽ ᱛᱮᱦᱚᱸᱞᱮ ᱪᱟᱥ ᱵᱟᱲᱟᱭ ᱜᱮᱭᱟ᱾
ᱦᱮᱸ ᱦᱮᱸ ᱟᱪᱪᱷᱟ ᱟᱪᱪᱷᱟ᱾ ᱟᱪᱪᱷᱟ ᱜᱚᱢᱠᱮ ᱟᱯᱮ ᱥᱮᱫ ᱫᱚ ᱟᱸᱡᱚᱢ ᱟᱠᱟᱫᱟ. ᱧ ᱦᱩᱲᱩ ᱫᱚ ᱟᱹᱰᱤ ᱡᱳᱨ ᱜᱮ ᱦᱩᱭᱩᱜᱼᱟ ᱦᱮᱸ ᱥᱮ ᱵᱟᱝ
ᱦᱮᱸ ᱦᱮᱸ
ᱦᱩᱲᱩ ᱦᱩᱲᱩ ᱟᱹᱰᱤ ᱡᱳᱨ ᱜᱮ ᱦᱩᱭᱩᱜᱼᱟ ᱟᱫᱚ᱾ ᱦᱮᱸᱸ ᱟᱫᱚ ᱡᱮᱢᱚᱱ ᱟᱞᱮ ᱥᱮᱫ ᱫᱚ ᱱᱚᱝᱠᱟ ᱰᱩ ᱜᱩᱨᱤᱡ ᱤᱭᱟᱹ ᱛᱚ ᱟᱫᱚ ᱡᱟᱦᱟᱸ ᱦᱩᱲᱩ ᱟᱹᱰᱤ ᱪᱟᱬ ᱦᱩᱭᱩᱜᱼᱟ ᱚᱱᱮ ᱚᱱᱟ ᱠᱚᱞᱮ ᱪᱟᱥ ᱵᱟᱲᱟᱭ ᱜᱮᱭᱟ ᱡᱮᱢᱚᱱ᱾ ᱥᱚᱨᱱᱚ ᱠᱚᱫᱚ ᱪᱟᱥ ᱫᱚᱞᱮ ᱪᱟᱥ ᱜᱮᱭᱟ ᱟᱨᱠᱤ ᱵᱤᱵᱤ ᱤᱞᱮᱵᱷᱮᱱ ᱠᱚᱞᱮ ᱪᱟᱥ ᱜᱮᱭᱟ ᱥᱤᱱᱫᱩᱠ ᱠᱚᱞᱮ ᱪᱟᱥ ᱜᱮᱭᱟ ᱛᱟᱦᱚᱞᱮ ᱟᱯᱮ ᱥᱮᱫ ᱫᱚ ᱚᱱᱠᱟᱱᱟᱜ ᱪᱮᱫ ᱠᱚ ᱦᱩᱲᱩ ᱦᱩᱭᱩᱜᱼᱟ?
ᱚᱱᱟ ᱠᱚᱜᱮ ᱡᱟᱦᱟᱸ ᱠᱚᱵᱤᱱ ᱞᱟᱹᱭ ᱠᱮᱫᱟ ᱡᱟᱦᱟᱸ ᱥᱚᱝᱠᱚᱨ ᱢᱮᱱᱟᱜᱼᱟ ᱢᱤᱱᱤᱯᱮᱠ ᱢᱮᱱᱟᱜᱼᱟ ᱦᱮᱸ ᱥᱮ ᱦᱮᱸ ᱦᱮᱸ ᱚᱱᱟ ᱠᱚᱜᱮᱞᱮ ᱪᱟᱥ ᱵᱟᱲᱟᱭ ᱜᱮᱭᱟ ᱞᱟᱞ ᱥᱚᱨᱱᱚ ᱦᱚᱞᱮ ᱪᱟᱥ ᱜᱮᱭᱟ᱾
ᱟᱪᱪᱷᱟ ᱟᱪᱪᱷᱟ ᱟᱪᱪᱷᱟ᱾
ᱦᱩᱸ
ᱚᱻ
ᱢᱟᱫᱚ ᱜᱚᱝᱠᱮ ᱞᱤᱧ ᱞᱟᱹᱭ ᱮᱫᱟ ᱡᱮ ᱟᱯᱮ ᱚᱱᱛᱮ ᱫᱚ ᱥᱟᱨᱵᱷᱤᱥ ᱠᱚᱛᱮ ᱜᱮᱯᱮ ᱪᱟᱥ ᱵᱟᱲᱟᱭ ᱜᱮᱭᱟ ᱥᱮ ᱡᱟᱦᱟᱸ ᱡᱚᱭᱵᱳᱥᱟᱨ ᱚᱱᱟ ᱦᱚᱸᱯᱮ ᱮᱢ ᱵᱟᱲᱟᱭ ᱜᱮᱭᱟ᱾
ᱟᱫᱚ ᱜᱚᱢᱠᱮ ᱢᱟᱱᱮ ᱡᱟᱦᱟᱸ ᱞᱮᱠᱟ ᱞᱟᱦᱟᱛᱮ ᱡᱮᱢᱚᱱ ᱚᱱᱟ ᱤᱭᱟᱹ ᱡᱮᱢᱚᱱ ᱨᱟᱥᱟᱭᱱᱤᱠ ᱥᱟᱨ ᱵᱮᱵᱚᱦᱟᱨ ᱦᱩᱭᱩᱜ ᱛᱟᱦᱮᱸᱫ ᱟᱫᱚ ᱚᱱᱟ ᱠᱷᱚᱱᱟᱜ ᱫᱚ ᱠᱟᱹᱴᱤᱡ ᱞᱮ ᱠᱚᱢ ᱟᱹᱜᱩ ᱟᱠᱟᱫᱟ ᱢᱟᱱᱮ ᱱᱤᱛᱚᱜ ᱫᱚ ᱮᱱᱡᱤᱭᱳ ᱠᱚ ᱠᱟᱹᱴᱤᱡ ᱜᱚᱲᱚ ᱥᱚᱯᱚᱦᱚᱫ ᱠᱚ ᱮᱢᱟᱞᱮ ᱠᱟᱱᱟ ᱛᱚ ᱟᱨ ᱱᱤᱝᱠᱟᱹ ᱚᱲᱟᱜ ᱠᱚᱨᱮ ᱰᱟᱝᱨᱤ ᱢᱮᱨᱚᱢ ᱠᱚ ᱢᱮᱱᱟᱜ᱾ ᱠᱚᱣᱟ ᱛᱟᱦᱚᱞᱮ ᱡᱳᱭᱵᱚ ᱥᱟᱨ ᱢᱟᱱᱮ ᱮᱢᱱᱤ ᱛᱮᱜᱮ ᱟᱨᱠᱤ ᱵᱟᱹᱲᱛᱤᱜ ᱠᱟᱱᱟ ᱟᱨᱠᱤ᱾ ᱟᱫᱚ ᱡᱮᱢᱚᱱ ᱞᱟᱦᱟᱛᱮ ᱨᱟᱥᱟᱭᱱᱤᱠ ᱥᱟᱨ ᱵᱮᱵᱚᱦᱟᱨ ᱦᱩᱭᱩᱜ ᱛᱟᱦᱮᱸᱜ ᱚᱱᱮ ᱚᱱᱟ ᱫᱚ ᱠᱟᱹᱴᱤᱡ ᱞᱮ ᱠᱚᱢ ᱟᱹᱜᱩ ᱟᱠᱟᱫᱟ᱾ ᱟᱨ ᱟᱯᱮ ᱫᱚ ᱟᱸᱡᱚᱢ ᱠᱟᱹᱫᱟᱹᱧ ᱚᱱᱛᱮ ᱫᱚ ᱵᱷᱟᱹᱜᱤ ᱜᱮᱯᱮ ᱮᱢᱟᱜᱼᱟ ᱨᱟᱥᱟᱭᱱᱤᱠ ᱥᱟᱨ ᱠᱚ ᱵᱟᱝ?
ᱦᱮᱸ ᱦᱮᱸ ᱟᱞᱮ ᱚᱱᱛᱮ ᱫᱚ ᱡᱚᱭᱵᱚᱥᱟᱨ ᱫᱚ᱾ ᱞᱟᱦᱟ ᱛᱮᱠᱚ ᱮᱢ ᱠᱮᱭᱟ ᱪᱮᱫᱟᱜ ᱥᱮ ᱞᱟᱦᱟ ᱛᱮᱫᱚ ᱰᱟᱝᱨᱤ ᱠᱚᱫᱚ ᱠᱚ ᱛᱟᱦᱮᱸ ᱞᱮᱱ ᱜᱮᱭᱟ ᱡᱟᱹᱥᱛᱤ ᱧᱚᱜ ᱜᱮ᱾
ᱦᱳᱭ ᱦᱳᱭ
ᱟᱫᱚ ᱯᱚᱨ ᱯᱚᱨᱛᱮ ᱰᱟᱝᱨᱤ ᱠᱚᱫᱚ ᱡᱷᱚᱛᱚ ᱠᱚ ᱟᱠᱷᱨᱤᱧ ᱪᱟᱵᱟ ᱠᱮᱫ ᱠᱚᱣᱟ, ᱟᱫᱚ ᱥᱮᱨᱚᱠᱚᱢ ᱰᱟᱹᱝᱨᱤ ᱦᱟᱸᱜ ᱵᱟᱠᱚ ᱫᱚᱦᱚᱭᱮᱫ ᱠᱚᱣᱟ᱾
ᱦᱮᱸ ᱦᱮᱸ ᱦᱮᱸ᱾
ᱚᱱᱟ ᱠᱷᱟᱹᱛᱤᱨ ᱜᱩᱨᱤᱪ ᱠᱚᱦᱚᱸ ᱵᱟᱝ ᱧᱟᱢᱚᱜ ᱠᱟᱱᱟ᱾
ᱟᱪᱪᱷᱟ ᱟᱪᱪᱷᱟ ᱟᱪᱷᱟ ᱟᱪᱪᱷᱟ ᱟᱫᱚ
ᱦᱮᱸ ᱦᱮᱸ, ᱟᱫᱚ ᱜᱚᱝᱠᱮ ᱡᱟᱸᱦᱟ ᱡᱮᱢᱚᱱ ᱟᱞᱮ ᱥᱮᱫ ᱫᱚ ᱚᱱᱠᱟ ᱮᱱᱡᱤᱭᱳ ᱠᱚ ᱢᱮᱱᱟᱜ ᱠᱚᱣᱟ ᱠᱤᱪᱷᱩ ᱠᱤᱪᱷᱩ ᱮᱱᱡᱤᱭᱳ ᱢᱮᱱᱟᱜ ᱠᱚᱣᱟ᱾ ᱩᱱᱠᱩ ᱡᱟᱦᱟᱸ ᱡᱳᱭᱵᱚ ᱥᱟᱨ ᱠᱚ ᱯᱨᱳᱢᱳᱥᱚᱱ ᱠᱚ ᱮᱢᱫᱟ ᱟᱨᱠᱤ᱾ ᱟᱫᱚ ᱢᱟᱱᱮ ᱟᱯᱮ ᱥᱮᱫ ᱫᱚ ᱚᱱᱠᱟ ᱮᱱᱡᱤᱭᱳ ᱠᱚ ᱚᱱᱠᱟ ᱜᱚᱲᱚ ᱥᱚᱯᱚᱦᱚᱫ ᱵᱟᱠᱚ ᱮᱢ ᱮᱫᱟ?
ᱵᱟᱝ ᱵᱟᱝ ᱥᱮᱨᱚᱠᱚᱢ ᱫᱚ ᱦᱟᱸᱜ ᱵᱟᱠᱚ ᱮᱢ ᱠᱟᱫᱟ᱾
ᱟᱪᱪᱷᱟ ᱟᱪᱪᱷᱟ ᱟᱪᱪᱷᱟ᱾
ᱚ ᱚ᱾ ᱛᱟᱦᱚᱞᱮ ᱚᱱᱟ ᱡᱚᱭᱵᱚ ᱥᱟᱨ ᱫᱚ ᱱᱤᱛᱚᱜ ᱫᱚ ᱵᱟᱝ ᱞᱮᱠᱟ ᱜᱮᱯᱮ ᱵᱮᱵᱚᱦᱟᱨᱮᱫᱟ ᱵᱟᱝ᱾
ᱮᱠᱫᱚᱢ ᱵᱟᱝ ᱞᱮᱠᱟ ᱜᱮ᱾
ᱚ ᱚ ᱚ ᱚ ᱛᱟᱦᱚᱞᱮ ᱡᱟᱦᱟᱸ ᱥᱚᱨ ᱥᱚᱵᱽᱡᱤ ᱠᱚ ᱡᱟᱦᱟᱸ ᱵᱤᱱ ᱞᱟᱹᱭ ᱠᱮᱫ ᱫᱚ ᱦᱮᱸ ᱥᱮ ᱵᱟᱝ ᱛᱟᱦᱞᱮ ᱚᱱᱟ ᱥᱚᱵᱽᱡᱤ ᱠᱚᱦᱚᱸ ᱱᱚᱜ ᱚᱱᱠᱟ ᱮᱢᱱᱤ ᱤᱭᱟᱹ ᱨᱟᱥᱟᱭᱱᱤᱠ ᱥᱟᱨ ᱠᱚᱛᱮ ᱯᱮ ᱪᱟᱥ ᱵᱟᱲᱟᱭ ᱜᱮᱭᱟ ᱵᱟᱝ᱾
ᱦᱮᱸ ᱨᱟᱥᱟᱭᱱᱤᱠ ᱥᱟᱨ ᱠᱚ ᱵᱤᱥ ᱠᱚ ᱱᱚᱣᱟ ᱠᱚᱛᱮ ᱜᱮ ᱪᱟᱥ ᱪᱮᱫᱟᱜ ᱥᱮ ᱱᱮᱛᱟᱨ ᱫᱚ ᱦᱟᱸᱜ᱾ ᱪᱮᱫ ᱠᱚ ᱠᱷᱚᱡᱚᱜ ᱠᱟᱱᱟ ᱢᱟᱹᱱᱢᱤ ᱡᱮ ᱞᱚᱜᱚᱱ ᱪᱟᱥᱚᱜ ᱢᱟ ᱟᱨ ᱯᱷᱚᱞᱚᱱ ᱵᱷᱟᱜᱮᱜ ᱢᱟ᱾
ᱦᱳᱭ ᱦᱳᱭ ᱦᱳᱭ ᱚᱱᱟ ᱢᱟᱛᱚ ᱠᱟᱛᱷᱟ ᱠᱟᱱ ᱜᱮ᱾
ᱞᱚᱜᱚᱱ ᱠᱷᱟᱹᱛᱤᱨ ᱜᱮ ᱨᱟᱥᱟᱭᱚᱱᱤᱠ ᱠᱚᱠᱚ ᱵᱮᱵᱷᱟᱨᱮᱫᱟᱛᱟᱹᱣ ᱦᱚᱲᱢᱚ ᱡᱮ ᱵᱮ ᱵᱟᱹᱲᱤᱡᱚᱜᱼᱟ ᱥᱮ ᱪᱤᱠᱟᱹᱜᱼᱟ ᱚᱱᱟ ᱠᱚᱫᱚ ᱦᱟᱸᱜ ᱵᱟᱠᱚ ᱪᱤᱱᱛᱟᱹᱭᱮᱫᱟ᱾
ᱦᱮᱸ ᱩᱱᱟᱹᱜ ᱫᱚ ᱵᱟᱠᱚ ᱪᱤᱱᱛᱟᱹᱭᱮᱫᱟ ᱟᱨᱠᱤ ᱦᱩᱸ ᱟᱨ ᱵᱟᱠᱷᱟᱱ ᱪᱤᱱᱛᱟᱹ ᱫᱚᱠᱚ ᱪᱤᱱᱛᱟᱹᱭᱮᱫ ᱜᱮᱭᱟ ᱟᱫᱚ ᱚᱯᱥᱮᱱ ᱚᱱᱠᱟᱱᱟᱜ ᱵᱟᱹᱱᱩᱜᱼᱟ ᱥᱮ᱾
ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ᱾
ᱦᱳᱭ ᱦᱳᱭ ᱦᱳᱭ᱾ ᱟᱫᱚ ᱥᱟᱵ ᱠᱟᱜ ᱵᱤᱱ ᱟᱹᱵᱤᱱ ᱥᱮᱫ ᱫᱚ ᱞᱟᱹᱭ ᱫᱟᱵᱤᱱ ᱡᱳᱭᱵᱚ ᱥᱟᱨ ᱧᱟᱢ ᱜᱮ ᱵᱟᱝ ᱧᱟᱢᱚᱜᱼᱟ᱾ ᱛᱟᱦᱚᱞᱮ ᱚᱯᱥᱮᱱ ᱵᱟᱝ ᱠᱷᱟᱹᱛᱤᱨ ᱟᱫᱚ ᱪᱮᱫ ᱮᱢ ᱪᱤᱠᱟᱹᱭᱟ ᱟᱫᱚ ᱦᱟᱱᱟ ᱜᱮ ᱮᱢᱟᱜ ᱢᱮ ᱥᱮ ᱪᱮᱫ?
ᱦᱮᱸ ᱦᱮᱸ ᱮᱠᱫᱚᱢ᱾
ᱦᱮᱸ ᱦᱮᱸ ᱦᱮᱸ ᱾ ᱟᱪᱪᱷᱟ ᱟᱪᱪᱷᱟ᱾
ᱟᱫᱚ ᱡᱳᱭᱵᱚ ᱥᱟᱨ ᱨᱮᱱᱟᱜ ᱡᱟᱦᱟᱸ ᱦᱮᱸ ᱞᱟᱹᱭ ᱫᱟᱞᱤᱧ ᱡᱮ ᱡᱳᱭᱵᱚ ᱥᱟᱨ ᱨᱮᱱᱟᱜ ᱮᱸ ᱤᱭᱟᱹ ᱯᱷᱚᱞᱚᱱ ᱛᱮ ᱡᱟᱦᱟᱸ ᱴᱮᱥᱴ ᱴᱟᱜ ᱧᱟᱢ ᱠᱚᱜᱼᱟᱼᱼ ᱚᱱᱟ ᱫᱚ ᱨᱟᱥᱟᱭᱱᱤᱠ ᱥᱟᱨ ᱨᱮᱫᱚ ᱦᱟᱸᱜ ᱵᱟᱝ ᱧᱟᱢᱚᱜ ᱠᱟᱱᱟ᱾
ᱦᱮᱸ ᱦᱮᱸ ᱦᱮᱸ ᱟᱫᱚ ᱚᱱᱮ ᱚᱱᱟ ᱨᱟᱥᱟᱭᱱᱤᱠ ᱥᱟᱨ ᱫᱚ ᱪᱮᱫ ᱞᱮᱠᱟᱜ ᱠᱟᱱᱟ᱾ ᱢᱟᱱᱮ ᱟᱫᱚ ᱢᱟᱱᱮ ᱯᱷᱚᱯᱥᱟ ᱟᱨᱠᱤ ᱢᱟᱱᱮ ᱧᱮᱞᱟᱢ ᱟᱹᱰᱤ ᱞᱟᱹᱴᱷᱩ ᱞᱟᱹᱴᱷᱩ ᱟᱹᱞᱩ ᱠᱚ ᱦᱩᱭ ᱟᱠᱟᱱᱟ ᱟᱨᱠᱤ ᱦᱩᱲᱩ ᱠᱚᱦᱚᱸᱢ ᱧᱮᱞᱟ ᱟᱹᱰᱤ ᱩᱛᱟᱹᱨ ᱦᱩᱭ ᱟᱠᱟᱱ ᱛᱤᱧᱟ᱾ ᱟᱫᱚ ᱦᱮᱸ ᱟᱫᱚ ᱚᱱᱠᱟ ᱢᱚ ᱛᱚ ᱟᱫᱚ ᱡᱟᱦᱟᱸ ᱴᱮᱥᱴ ᱠᱟᱱᱟ ᱟᱹᱞᱩ ᱨᱮᱱᱟᱜ ᱡᱟᱦᱟᱸ ᱴᱮᱥᱴ ᱠᱟᱱᱟ᱾ ᱚᱱᱟ ᱴᱮᱥᱴ ᱛᱮᱫ ᱫᱚ ᱵᱟᱹᱵᱤᱱ ᱧᱟᱢᱟ ᱱᱟᱜ ᱠᱷᱟᱡ ᱦᱮᱸ ᱦᱮᱸ ᱦᱮᱸ᱾ ᱟᱪᱪᱷᱟ ᱜᱚᱝᱠᱮ ᱛᱟᱦᱞᱮ ᱟᱞᱮ ᱥᱮᱫ ᱢᱟᱛᱚ ᱦᱚᱸᱜ ᱱᱚᱝᱠᱟ ᱫᱷᱤᱨᱤ ᱦᱟᱸᱥᱟ ᱠᱟᱱ ᱛᱟᱞᱮᱭᱟ᱾ ᱦᱮᱸ ᱞᱚᱥᱚᱫ ᱦᱚᱸ ᱫᱚᱢᱮ ᱵᱟᱝ ᱞᱚᱥᱚᱫᱚᱜᱼᱟ ᱟᱫᱚ ᱱᱟᱦᱮᱞ ᱠᱚᱛᱮᱞᱮ ᱞᱚᱥᱚᱫ ᱵᱟᱲᱟᱭ ᱜᱮᱭᱟ ᱛᱚ ᱟᱫᱚ ᱟᱯᱮ ᱥᱮᱫ ᱫᱚ ᱪᱮᱫ ᱞᱮᱠᱟᱱᱟᱜ ᱦᱟᱸᱥᱟ ᱠᱚ ᱤᱭᱟᱹ ᱠᱚ ᱢᱮᱱᱟᱜᱼᱟ᱾
ᱟᱞᱮᱥᱮᱫ ᱫᱚ ᱚᱱᱠᱟ ᱫᱷᱤᱨᱤ ᱦᱟᱸᱥᱟ ᱫᱚ ᱵᱟᱝᱜᱮ ᱟᱨ ᱵᱟᱹᱞᱤ ᱦᱟᱸᱥᱟ ᱦᱚᱸ ᱵᱟᱝ᱾
ᱟᱪᱪᱷᱟ ᱟᱪᱪᱷᱟ᱾
ᱮᱸ ᱞᱚᱻᱚ ᱞᱚᱥᱚᱫ ᱦᱟᱸᱥᱟ ᱵᱚᱞᱛᱮ ᱮᱸ ᱡᱟᱹᱯᱩᱫ ᱞᱮᱠᱷᱟᱱ ᱜᱮ ᱛᱟᱲᱟᱢ ᱵᱟᱝ ᱜᱟᱱᱚᱜᱼᱟ᱾ ᱮᱢᱚᱱ ᱡᱟᱸᱜᱟ ᱠᱚᱨᱮ ᱞᱟᱴᱷᱟᱜ ᱟᱥᱮ ᱚᱱᱟ ᱪᱷᱟᱲᱟᱣ ᱛᱮᱦᱚᱸ ᱢᱩᱥᱠᱤᱞ ᱵᱩᱡᱷᱟᱹᱣ ᱜᱚᱫᱚᱜᱼᱟ᱾
ᱟᱪᱪᱷᱟ ᱟᱪᱪᱷᱟ ᱟᱪᱪᱷᱟ ᱦᱮᱸ ᱦᱮᱸ᱾
ᱛᱟᱦᱞᱮ ᱡᱮ ᱵᱤᱱ ᱜᱚᱝᱠᱮ ᱵᱤᱱ ᱞᱟᱹᱭ ᱠᱮᱫᱟ ᱡᱮ ᱱᱟᱦᱮᱞ ᱠᱚᱛᱮ ᱵᱤᱱ ᱪᱟᱥ ᱵᱟᱲᱟᱭ ᱜᱮᱭᱟ᱾ ᱛᱟᱦᱞᱮ ᱴᱨᱟᱠᱴᱟᱨ ᱠᱚᱣᱟᱜ ᱵᱮᱵᱚᱦᱟᱨ ᱫᱚ ᱚᱱᱛᱮ ᱪᱮᱫ ᱞᱮᱠᱟ?
ᱟᱫᱚ ᱟᱞᱮ ᱥᱮᱫ ᱫᱚ ᱱᱚᱝᱠᱟ ᱵᱩᱨᱩ ᱫᱤᱥᱚᱢ ᱠᱟᱱᱟ ᱛᱚ ᱰᱩᱝᱨᱤ ᱠᱚᱨᱮᱜ ᱠᱷᱮᱛ ᱢᱮᱱᱟᱜ ᱛᱟᱞᱮᱭᱟ ᱥᱳᱛ ᱠᱚᱨᱮᱜ ᱠᱷᱮᱛ ᱢᱮᱱᱟᱜ ᱛᱟᱞᱮᱭᱟ᱾ ᱟᱨ ᱟᱲᱮ ᱠᱚᱦᱚᱸ ᱟᱹᱰᱤ ᱢᱟᱨᱟᱝ ᱢᱟᱨᱟᱝ ᱩᱥᱩᱞ ᱩᱥᱩᱞ ᱟᱲᱮ ᱛᱟᱞᱮ ᱛᱟᱦᱞᱮᱼᱼ ᱦᱮᱸ ᱟᱫᱚ ᱚᱱᱠᱟ ᱴᱨᱟᱠᱴᱚᱨ ᱫᱚ ᱡᱷᱚᱛᱚ ᱠᱷᱮᱛ ᱨᱮᱫᱚ ᱵᱟᱭ ᱵᱚᱞᱚ ᱫᱟᱲᱮᱭᱟᱜᱼᱟ ᱟᱫᱚ ᱱᱟᱦᱮᱞ ᱠᱚᱛᱮ ᱜᱮᱼᱼ ᱪᱟᱥ ᱵᱟᱲᱟᱭ ᱦᱩᱭᱩᱜᱼᱟ ᱦᱮᱸ ᱦᱮᱸ ᱟᱫᱚ ᱟᱯᱮ ᱥᱮᱫᱼᱼ ᱫᱚᱧ ᱟᱸᱡᱚᱢ ᱠᱟᱫᱟ ᱢᱟᱱᱮ ᱵᱮᱥᱤᱨ ᱵᱷᱟᱜᱽ ᱚᱱᱟ ᱤᱭᱟᱹ ᱢᱮᱥᱤᱱ ᱠᱚᱛᱮ ᱜᱮᱯᱮ ᱪᱟᱥ ᱵᱟᱲᱟᱭᱟ ᱵᱟᱝ?
ᱦᱮᱸ ᱢᱮᱥᱤᱱ ᱠᱚᱛᱮᱜᱮ ᱟᱫᱚ ᱱᱟᱦᱮᱞ ᱫᱚ ᱛᱟᱦᱮᱸ ᱠᱟᱱ ᱜᱮᱭᱟ ᱥᱮᱫᱟᱭ ᱤᱧ ᱡᱚᱠᱷᱚᱱ᱾ ᱧᱮᱞ ᱵᱟᱲᱟ ᱞᱮᱫ ᱜᱤᱭᱟᱧ ᱡᱚᱠᱷᱚᱱ ᱜᱤᱫᱽᱨᱟᱹ ᱧᱚᱜ ᱤᱧ ᱛᱟᱦᱮᱸ ᱠᱟᱱᱟ ᱛᱚᱠᱷᱚᱱ ᱜᱤᱧ ᱡᱟᱧ ᱧᱮᱞ ᱟᱠᱟᱫᱟ᱾ ᱛᱟᱯᱚᱨᱮ ᱛᱟᱨᱯᱚᱨᱮ ᱟᱫᱚ ᱱᱟᱦᱮᱞ ᱠᱚᱫᱚ ᱡᱚᱛᱚ ᱨᱟᱠᱟᱵ ᱪᱟᱵᱟᱭᱮᱱᱟ᱾ ᱢᱮᱥᱤᱱ ᱠᱚᱛᱮ ᱜᱮ ᱪᱟᱥ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ, ᱟᱪᱪᱷᱟ ᱜᱚᱝᱼᱼ ᱠᱮ ᱢᱟ ᱟᱫᱚ ᱤᱭᱟᱹ ᱥᱚᱢᱚᱭ ᱠᱚᱫᱚ ᱪᱟᱵᱟ ᱦᱮᱡ ᱮᱱᱟ ᱛᱚ ᱾ ᱛᱟᱦᱚᱞᱮ ᱟᱹᱵᱤᱱ ᱢᱤᱫ ᱫᱷᱟᱣ ᱦᱚᱦᱚ ᱟᱹᱞᱤᱧ ᱵᱤᱱ ᱥᱮ ᱪᱮᱫ?
ᱟᱪᱪᱷᱟ ᱟᱪᱪᱷᱟ ᱴᱷᱤᱠ ᱜᱮᱭᱟ ᱛᱚᱵᱮ ᱾
ᱴᱷᱤᱠ ᱟᱪᱷᱮ ᱦᱮᱸ ᱾
ᱦᱚᱸ ᱾